ᱦᱮᱞᱳ ᱦᱮᱸ ᱡᱚᱦᱟᱨ ᱜᱮ ᱡᱚᱦᱟᱨ ᱜᱮ᱾
ᱪᱮᱫ ᱵᱤᱱ? ᱪᱤᱠᱟᱹᱭ ᱫᱟ ᱛᱟᱞᱮ?
ᱟᱨ ᱪᱮᱫ ᱵᱤᱱ ᱪᱤᱠᱟᱹ ᱵᱟᱲᱟᱭᱟ ᱱᱚᱜᱼᱚᱭ ᱱᱤᱛᱚᱜ ᱫᱚ ᱚᱲᱟᱜ᱾
ᱦᱩᱸ ᱟᱪᱷᱟ ᱛᱟᱦᱚᱞᱮ ᱱᱟᱯᱟᱭ ᱜᱮᱭᱟᱵᱤᱱ?
ᱦᱮᱸ ᱱᱟᱯᱟᱭ ᱜᱮᱭᱟᱞᱤᱧ ᱟᱹᱵᱤᱱ ᱦᱚᱸ᱾
ᱟᱡᱚᱢᱫᱟ ᱫᱚᱢᱮ ᱡᱳᱨ ᱥᱟᱰᱮ ᱦᱳᱭ ᱦᱳᱭ᱾
ᱠᱷᱚᱵᱚᱨ ᱠᱚ ᱟᱯᱮᱥᱮᱜ ᱪᱮᱫ ᱞᱮᱠᱟᱭ ᱫᱟᱜ ᱵᱟᱲᱟᱭᱮᱫᱟ ᱾
ᱟᱞᱮᱥᱮ ᱫᱟᱜ ᱫᱚ ᱫᱟᱜ ᱜᱮ ᱜᱮᱭᱟᱭ ᱟᱫᱚ ᱠᱟᱛᱷᱟ ᱦᱩᱭᱩᱜ ᱠᱟᱱᱟ᱾ ᱮ ᱡᱟᱦᱟᱸ ᱯᱚᱨᱤᱢᱟᱱ ᱫᱟᱜ ᱫᱚᱨᱠᱟᱨ ᱚᱝᱠᱟ ᱫᱚ ᱦᱟᱯᱮ ᱟᱣᱨᱤ ᱫᱟᱜᱟᱭ᱾
ᱚᱸ
ᱵᱩᱡᱷᱟᱹᱣ ᱢᱟᱱᱮ ᱛᱚᱞᱟ ᱠᱚᱦᱚᱸ ᱟᱹᱣᱨᱤ ᱮᱨᱟ ᱟᱨ ᱫᱟᱜ ᱦᱚᱸ ᱟᱯᱮ ᱦᱚᱸ ᱵᱟᱹᱱᱩᱜᱼᱟ ᱾ ᱟᱫᱚ ᱟᱯᱮᱥᱮᱫ ᱫᱚ ᱚᱠᱟᱞᱮᱠᱟ?
ᱟᱞᱮᱥᱮᱱ ᱫᱚ ᱫᱟᱜ ᱫᱚ ᱫᱟᱜ ᱮ ᱜᱮᱭᱟ ᱚᱝᱠᱟ ᱴᱩᱠ᱾ ᱴᱟᱠ ᱨᱚᱦᱚᱭ ᱠᱚ ᱪᱟᱞᱟᱜ ᱠᱟᱱᱟ ᱾ ᱚᱱᱟ ᱵᱟᱹᱭᱦᱟᱹᱲ ᱵᱟᱹᱭᱦᱟᱹᱲ ᱦᱟᱥᱟ ᱠᱚᱫᱚ᱾
ᱚᱸ ᱚᱸ᱾
ᱫᱚᱢᱮ ᱫᱟᱜ ᱫᱚ ᱵᱟᱝ ᱚᱱᱟ ᱜᱷᱩᱴᱩ ᱠᱚᱫᱚ ᱨᱚᱦᱚᱭ ᱠᱚᱫᱚ ᱵᱟᱝ ᱜᱟᱱᱚᱜᱼᱟ ᱾
ᱚ ᱵᱷᱟᱜᱤ ᱜᱮ᱾ ᱱᱟᱯᱟᱭ ᱜᱮ ᱟᱨᱚ ᱟᱹᱵᱤᱱ ᱪᱮᱫ ᱠᱚᱵᱤᱱ ᱠᱟᱹᱢᱤᱭ ᱫᱟ ᱛᱟᱦᱚᱞᱮ?
ᱟᱨ ᱪᱮᱫ ᱠᱚᱦᱚᱧ ᱠᱟᱹᱢ ᱜᱮᱭᱟ ᱤᱱᱟᱹ ᱪᱟᱥᱵᱟᱥ ᱠᱚᱨᱮᱱᱟᱜ ᱜᱮ ᱟᱨ ᱡᱟᱦᱟᱸ᱾ ᱛᱮᱥ ᱠᱚᱨᱮ ᱚᱝᱠᱟ ᱵᱟᱭᱨᱮ ᱴᱟᱭᱨᱮ ᱪᱟᱞᱟᱜ ᱦᱩᱭᱩᱜ ᱜᱮᱭᱟ ᱾
ᱚᱸ ᱚᱸ᱾ ᱪᱮᱫ ᱯᱷᱟᱞᱛᱩᱢ ᱛᱟᱦᱮᱱᱟ ᱡᱟᱜᱮ ᱚᱲᱟᱜ ᱨᱮᱦᱚᱸ ᱵᱟᱭᱨᱮ ᱪᱟᱞᱟᱣ ᱠᱟᱛᱮᱫ ᱨᱳᱡᱽᱜᱟᱨ ᱜᱟᱱᱚᱜᱼᱟ ᱾
ᱦᱩᱸ᱾
ᱚᱸ᱾
ᱟᱨ ᱛᱟᱦᱚᱞᱮ ᱛᱮᱦᱮᱧ ᱥᱮ ᱵᱟᱝ ᱟᱯᱮ ᱥᱮᱫ ᱫᱚ?
ᱫᱟᱜ ᱦᱟᱞᱠᱟ ᱦᱟᱞ᱾ ᱠᱟᱭ ᱫᱟᱜ ᱠᱮᱫᱟ ᱩᱱᱟᱹᱜ ᱡᱳᱨ ᱫᱚ ᱵᱟᱭ ᱫᱟᱜ ᱠᱮᱫᱟ ᱦᱚᱸ ᱦᱟᱞᱠᱟ ᱦᱟᱞᱠᱟ᱾ ᱫᱟᱜ ᱠᱟᱫᱟ ᱩᱱᱟᱹᱜ ᱡᱳᱨ ᱫᱚ ᱵᱟᱝ᱾
ᱚᱸ ᱚᱝᱠᱟ᱾
ᱦᱚᱞᱟ ᱢᱟᱦᱫᱷᱮᱨ ᱥᱮᱜ ᱠᱟᱹᱴᱤᱡ ᱡᱳᱨ ᱧᱚᱜ ᱮ ᱫᱟᱜ ᱞᱮᱫ ᱛᱟᱦᱮᱸᱜ᱾
ᱟᱪᱷᱟ ᱾
ᱱᱤᱛᱳ ᱫᱚ ᱢᱮᱜᱷᱞᱟ ᱢᱮᱜᱷᱞᱟ ᱵᱷᱟᱵᱽ ᱜᱮ᱾
ᱚ ᱱᱟᱯᱟᱭ ᱠᱟᱛᱷᱟ
ᱦᱮᱸ ᱟᱞᱮ ᱥᱮᱫ ᱫᱚ ᱵᱤᱨᱫᱤᱥᱚᱢ ᱜᱮ᱾
ᱚ ᱵᱷᱟᱜᱤ ᱜᱮ ᱵᱤᱨ ᱫᱤᱥᱚᱢ ᱠᱷᱚᱱᱟᱜ ᱛᱟᱦᱚᱞᱮ ᱱᱮᱛᱟᱨ ᱯᱩᱴᱠᱟᱹ ᱠᱚ ᱚᱢᱚᱱ ᱚᱢᱚᱱᱚᱜ ᱠᱟᱱᱟ ᱠᱚ ᱥᱮ ᱵᱟᱝ ᱟᱯᱮ ᱥᱮᱫ?
ᱦᱮᱸ ᱯᱩᱴᱠᱟᱹ ᱠᱚ ᱳᱫ ᱠᱚ ᱱᱮᱛᱟᱨ ᱫᱚ ᱚᱢᱚᱱᱚᱜᱼᱟ᱾
ᱟᱪᱷᱟ ᱟᱹᱰᱤ ᱱᱟᱯᱟᱭ ᱠᱟᱛᱷᱟ ᱫᱚ ᱛᱟᱦᱞᱮ᱾ ᱛᱤᱱᱟᱹᱜ ᱜᱟᱱ ᱵᱤᱱ ᱦᱟᱞᱟᱝ ᱠᱮᱫ ᱠᱚᱣᱟ ᱯᱩᱴᱠᱟᱹ ᱠᱚ?
ᱯᱩᱴᱠᱟᱹ ᱠᱚ ᱚᱲᱟᱜ ᱦᱚᱲ ᱠᱚᱠᱚ ᱪᱟᱞᱟᱣ ᱵᱟᱲᱟ ᱞᱮᱱ ᱛᱟᱦᱮᱸ ᱦᱟᱞᱟᱝ ᱠᱚ᱾ ᱢᱚᱴᱟᱢᱩᱴᱤ ᱩᱛᱩ ᱡᱚᱢ ᱞᱮᱠᱟ ᱫᱚ ᱟᱨᱠᱤ ᱱᱤᱛᱚᱜ ᱫᱚ ᱩᱱᱟᱹᱜ ᱫᱚ ᱟᱹᱣᱨᱤ ᱠᱚ ᱳᱸᱰᱳᱜᱚᱜᱼᱟ᱾
ᱟᱪᱷᱟ ᱟᱪᱷᱟ ᱵᱷᱟᱜᱮ ᱜᱮ᱾
ᱳᱸᱰᱳᱠᱚᱜ ᱟᱠᱚ ᱟᱨ ᱠᱤᱪᱷᱩ ᱫᱤᱱ ᱯᱚᱨ᱾
ᱦᱩᱸ ᱱᱟᱯᱟᱭ ᱜᱮᱭᱟ ᱵᱤᱱ?
ᱦᱮᱸ ᱱᱟᱯᱟᱭ ᱜᱮ᱾
ᱚ ᱟᱪᱷᱟ᱾ ᱟᱯᱮ ᱥᱮᱫ ᱫᱚ ᱪᱮᱜ ᱪᱮᱫ ᱛᱮᱯᱮ ᱥᱤᱭᱫᱟ ᱢᱟᱱᱮ ᱴᱮᱠᱴᱟᱨ ᱛᱮ ᱥᱮ ᱱᱚᱣᱟ ᱱᱟᱦᱮᱞ ᱛᱮᱜᱮ᱾
ᱵᱤᱥᱤᱨ ᱵᱷᱟᱜᱽ ᱫᱚ ᱴᱮᱠᱴᱟᱨ ᱛᱮᱜᱮᱠᱚ ᱥᱤᱭᱫᱟ ᱱᱟᱦᱮᱞ ᱛᱮᱫᱚ ᱠᱷᱩᱵᱽ᱾ ᱠᱚᱢ ᱢᱟᱱᱮ ᱡᱚᱛᱚ ᱦᱚᱲ ᱠᱚᱨᱮᱱ ᱫᱚ ᱵᱟᱹᱱᱩᱜ ᱠᱚᱣᱟ ᱥᱮ ᱰᱟᱹᱝᱨᱤ ᱠᱚᱫᱚ᱾
ᱦᱩᱸ ᱦᱩᱸ᱾
ᱦᱟᱱ ᱠᱷᱩᱵᱽ ᱠᱚᱢ ᱦᱚᱲ ᱨᱮᱱ ᱰᱟᱹᱝᱨᱤ ᱠᱟᱲᱟ ᱠᱚᱫᱚ ᱢᱮᱱᱟᱜ ᱠᱚᱣᱟ ᱩᱝᱠᱩ ᱠᱚᱜᱮ ᱢᱟᱱᱮ ᱡᱟᱦᱟᱸᱭ ᱠᱚᱨᱮᱱ ᱵᱟᱹᱱᱩᱜ? ᱠᱚᱣᱟ ᱩᱝᱠᱩ ᱫᱚ ᱴᱮᱠᱴᱟᱨ ᱠᱚᱜᱮ ᱠᱚ ᱥᱤ ᱵᱟᱲᱟᱭᱮᱫᱟ᱾
ᱟᱪᱷᱟ ᱟᱪᱷᱟ ᱵᱷᱟᱜᱮ ᱜᱮ᱾
ᱦᱳᱭ ᱟᱨ ᱮᱢᱱᱤ ᱡᱟᱦᱟᱸᱭ ᱠᱚᱨᱮᱱ ᱛᱟᱦᱮᱱ᱾
ᱪᱮᱜᱵᱤᱱ ᱞᱟᱹᱭᱫᱟ ᱞᱟᱹᱭᱵᱤᱱ?
ᱟᱨ ᱡᱟᱦᱟᱸᱭ ᱠᱚ ᱰᱟᱹᱝᱨᱤ ᱠᱟᱲᱟ ᱠᱚ ᱢᱮᱱᱟᱜ ᱠᱚᱛᱟ ᱠᱚᱣᱟ ᱩᱱᱠᱩ ᱫᱚ ᱠᱟᱲᱟ ᱰᱟᱹᱝᱨᱤ ᱱᱟᱦᱮᱞ ᱛᱮᱠᱚ ᱥᱤ ᱵᱟᱲᱟᱭᱫᱟ᱾
ᱦᱩᱸ ᱦᱩᱸ ᱟᱪᱷᱟ᱾ ᱟᱞᱮ ᱥᱮᱫ ᱫᱚ ᱡᱮᱢᱚᱱ ᱱᱤᱛᱚᱜ ᱦᱚᱸ᱾ ᱠᱟᱲᱟ ᱠᱚ ᱥᱤᱣᱮᱜ ᱥᱤᱭᱮᱜ ᱠᱚᱜᱮᱭᱟ ᱠᱟᱲᱟ ᱱᱟᱦᱮᱞ ᱢᱮᱱᱟᱜᱼᱟ ᱰᱟᱝᱨᱟ ᱱᱟᱦᱮᱞ᱾ ᱚᱱᱟ ᱛᱮᱜᱮ ᱯᱩᱨᱟᱹ ᱠᱚ ᱯᱷᱟᱴᱟᱯᱷᱟᱴᱤ ᱠᱚ ᱥᱤᱭᱟᱜ ᱠᱟᱱᱟ᱾ ᱟᱫᱚ ᱯᱟᱹᱦᱤᱞ ᱦᱟᱲᱟᱢ ᱢᱮᱱᱟᱜ ᱠᱚᱜᱮᱭᱟ ᱛᱚ ᱟᱫᱚ᱾ ᱴᱮᱠᱴᱟᱨ ᱠᱚᱫᱚ ᱡᱷᱚᱛᱚ ᱦᱚᱲ ᱵᱟᱠᱚ ᱴᱮᱠᱴᱟᱨ ᱛᱮᱦᱚᱸ ᱠᱚ ᱥᱤᱭᱮᱫᱟ ᱟᱫᱚ ᱦᱟᱲᱟᱢ ᱵᱚᱭᱚᱥ ᱠᱚᱫᱚ᱾ ᱪᱮᱜ ᱯᱩᱨᱟᱹ ᱫᱟᱲᱮ ᱜᱮᱭᱟ ᱠᱚ ᱟᱫᱚ ᱱᱟᱦᱮᱞ ᱠᱚᱛᱮ ᱠᱚ ᱥᱤᱭᱫᱟ᱾ ᱚᱝᱠᱟ ᱵᱮᱯᱟᱨ ᱦᱮᱸ ᱟᱨ᱾
ᱟᱞᱮ ᱟᱹᱛᱩ ᱠᱚᱨᱮ ᱢᱮᱱᱟᱜᱼᱟ ᱵᱚᱸᱜᱟ ᱠᱟᱹᱢᱤᱦᱚᱲ ᱠᱚᱫᱚ ᱵᱟᱹᱱᱩᱜ ᱠᱚᱣᱟ ᱪᱮᱜ ᱵᱤᱱ ᱢᱮᱱᱟ᱾
ᱦᱩᱸ ᱦᱩᱸ ᱾
ᱟᱞᱮᱨᱮᱱ ᱜᱮ ᱟᱨᱠᱤ ᱵᱤᱥᱤᱨ ᱵᱷᱟᱜᱽ ᱫᱚ ᱾
ᱟᱪᱪᱷᱟ ᱟᱪᱪᱷᱟ ᱾ ᱵᱷᱟᱜᱮ ᱠᱟᱛᱷᱟ ᱟᱹᱰᱤ ᱱᱟᱯᱟᱭ ᱠᱟᱛᱷᱟ ᱾
ᱟᱹᱣᱨᱤ
ᱦᱚᱭ ᱜᱚᱸᱜᱷᱟ ᱠᱚ ᱧᱟᱢᱚᱜ ᱠᱟᱱᱟ ᱥᱮ ᱵᱟᱝ ᱥᱤ ᱥᱤ ᱛᱮ ᱱᱮᱛᱟᱨ?
ᱦᱮᱸ ᱱᱮᱛᱟᱨ ᱫᱚ ᱜᱚᱸᱜᱷᱟ ᱠᱟᱴᱠᱚᱢ ᱜᱚᱸᱜᱷᱟ ᱠᱚ ᱠᱟᱴᱠᱚᱢ ᱠᱚᱠᱚ ᱧᱟᱢ ᱵᱟᱲᱟᱜ ᱜᱮᱭᱟ ᱾
ᱦᱮᱸ ᱦ
ᱠᱟᱴᱠᱚᱢ ᱠᱚᱵᱤᱱ ᱡᱚᱢ ᱵᱟᱲᱟ ᱟᱠᱟᱜ ᱠᱚᱜᱮᱭᱟ ᱥᱮ ᱵᱟᱝ?
ᱦᱮᱸ ᱦᱚᱞᱟᱣ ᱜᱮ ᱵᱟᱹᱭᱦᱟᱹᱲ ᱥᱮᱫ ᱞᱤᱧ ᱪᱟᱞᱟᱣ ᱞᱮᱱᱟ ᱢᱟᱱᱮ ᱦᱩᱛᱩᱢ ᱦᱩᱛᱩᱢ ᱛᱮ ᱥᱮᱛᱟᱜ ᱵᱮᱲᱟ ᱨᱮ ᱟᱫᱚ ᱵᱟᱵᱟ ᱫᱚᱢᱮ ᱤᱭᱟᱹ ᱪᱤᱞᱤ ᱠᱚ ᱢᱮᱛᱟ ᱠᱚᱣᱟ ᱮᱸ ᱳᱭ ᱜᱚᱸᱜᱷᱟ ᱛᱟᱨᱯᱚᱨ ᱠᱟᱴᱠᱚᱢ ᱞᱤᱧ ᱦᱟᱞᱟᱝ ᱠᱮᱫ ᱠᱚᱣᱟ, ᱠᱟᱴᱠᱚᱢ ᱪᱷᱚ ᱪᱷᱚ ᱥᱟᱛᱴᱤ ᱞᱤᱧ ᱦᱟᱞᱟᱝ ᱦᱟᱞᱟᱝ ᱠᱮᱫ ᱠᱚᱣᱟ᱾ ᱟᱫᱚ ᱞᱤᱧ ᱨᱟᱯᱟᱜ ᱠᱮᱫ ᱠᱚᱫ ᱛᱮ ᱞᱤᱧ ᱨᱤᱫ ᱠᱮᱫ ᱠᱚᱣᱟ, ᱩᱦ ᱡᱟ ᱪᱮᱦᱨᱟ ᱵᱩᱡᱷᱟᱹᱣᱱᱟ ᱵᱟᱝ ᱟᱹᱰᱤ ᱫᱤᱱ ᱯᱚᱨ ᱚᱱᱠᱟ ᱡᱚᱢ ᱦᱩᱭ ᱮᱱᱟ ᱛᱚ ᱾
ᱟᱸ ᱾
ᱨᱟᱯᱟᱜ ᱠᱟᱛᱮ ᱨᱤᱫ ᱦᱩᱭ ᱮᱱᱟ ᱮᱠᱫᱚᱢ ᱵᱩᱞᱩᱝ ᱢᱟᱹᱨᱤᱪ ᱢᱮᱥᱟ ᱟᱨ ᱨᱚᱥᱩᱱ ᱢᱮᱥᱟ᱾
ᱵᱷᱟᱜᱮ ᱵᱩᱡᱷᱟᱹᱣ ᱮᱱᱟ ᱦᱮᱸ ᱥᱮ᱾
ᱦᱮᱸ ᱢᱤᱫ ᱵᱟᱹᱴᱤ ᱫᱟᱠᱟ ᱵᱤᱱ ᱡᱚᱢ ᱪᱟᱵᱟᱜᱚᱜ ᱠᱟᱜ-ᱟ ᱾
ᱦᱮᱸᱻ ᱟᱨ ᱛᱟᱦᱚᱞᱮ ᱚᱲᱟᱜ ᱠᱚᱨᱮ ᱫᱚ ᱱᱟᱯ
ᱦᱮᱸ ᱱᱟᱯᱟᱭ ᱵᱟᱲᱟ ᱜᱮ ᱚᱲᱟᱜ
ᱦᱮᱸ
ᱛᱟᱦᱚᱞᱮ ᱪᱮᱫ ᱠᱚ ᱞᱟᱹᱭᱟ ᱟᱫᱚ ᱟᱹᱵᱤᱱ ᱮᱴᱟᱜ ᱠᱤᱪᱷᱩ ᱡᱟᱦᱟᱱᱟᱜ ᱟᱫᱚ ᱵᱟᱵᱤᱱ ᱟᱫᱟᱨᱥ ᱫᱚ ᱵᱟᱹᱵᱤᱱ ᱠᱟᱹᱢᱤ ᱜᱮᱭᱟ?
ᱟᱫᱟᱨ ᱛᱚ ᱚᱱᱠᱟ ᱫᱚ ᱟᱫᱚ ᱚᱱᱠᱟ ᱫᱚ ᱵᱟᱹᱞᱤᱧ ᱠᱟᱹᱢᱤ ᱜᱮᱭᱟ᱾
ᱟᱪᱪᱷᱟ ᱟᱪᱪᱷᱟ ᱵᱷᱟᱜᱮ ᱜᱮ᱾
ᱪᱟᱥ-ᱵᱟᱥ ᱠᱚᱜᱮ ᱟᱨ ᱵᱟᱦᱨᱮ ᱴᱟᱭᱨᱮ ᱢᱟᱡᱷᱮ ᱢᱚᱫᱽᱷᱮ ᱪᱟᱞᱟᱜ ᱦᱩᱭᱩᱜ ᱜᱮᱭᱟ ᱚᱱᱠᱟ ᱪᱟᱥ-ᱵᱟᱥ ᱡᱚᱠᱷ ᱦᱟᱱᱮ ᱩᱱ ᱥᱚᱢᱚᱡ
ᱟᱪᱪᱷᱟ ᱟᱪᱪᱷᱟ ᱾ ᱟᱹᱞᱤᱧ ᱫᱚ ᱡᱮᱢᱚᱱ ᱵᱟᱭᱨᱮ ᱠᱟᱹᱢᱤ ᱞᱤᱧ ᱪᱟᱞᱟᱜ ᱠᱟᱱᱟ ᱛᱚ ᱢᱤᱫᱴᱮᱱ ᱴᱟᱨᱜᱮᱴ ᱢᱮᱱᱟᱜ ᱛᱟᱹᱞᱤᱧᱟ ᱡᱮ ᱤᱭᱟᱹ ᱢᱤᱫᱴᱮᱱ ᱢᱟᱨᱟᱝ ᱧᱚᱜ ᱟᱨᱠᱤ ᱵᱮᱵᱽᱥᱟ ᱠᱷᱩᱞᱟᱹᱣ ᱦᱩᱭᱩᱜ-ᱟ᱾
ᱚᱸᱻ
ᱵᱩᱡᱷᱟᱹᱣ ᱾ ᱯᱳᱭᱞᱳ ᱫᱚ ᱦᱟᱸᱜ ᱞᱤᱧ ᱢᱚᱱᱮᱭ ᱟᱠᱟᱫᱟ ᱮᱭ ᱴᱳᱴᱳ ᱜᱮᱞᱤᱧ ᱦᱟᱛᱟᱣᱟ, ᱛᱟᱨᱯᱚᱨ ᱟᱥᱛᱮ ᱟᱥ ᱛᱮ ᱦᱟᱸᱜ ᱠᱟᱹᱢᱤ ᱠᱚᱞᱤᱧ ᱢᱟᱲᱟᱝ ᱤᱫᱤᱭᱟ᱾ ᱟᱫᱚ ᱫᱮᱠᱷᱮ ᱦᱟᱸᱜ ᱛᱤᱱᱟᱹᱜ ᱴᱟ ᱪᱤᱠᱟᱹ ᱫᱟᱲᱮᱭᱟᱜ ᱠᱟᱱᱟᱞᱤᱧ ᱦᱟᱯᱮᱱ ᱫᱤᱱ ᱨᱮ ᱦᱟᱸᱜ ᱥᱟᱠᱥᱮᱥ ᱫᱟᱲᱮᱭᱟᱜ ᱠᱟᱱᱟᱞᱤᱧ ᱥᱮ ᱵᱟᱝ᱾ ᱱᱚᱣᱟ ᱞᱤᱧ ᱢᱚᱱᱮ ᱟᱠᱟᱫ-ᱟ ᱛᱚ ᱡᱮ ᱴᱳᱴᱳ ᱦᱟᱛᱟᱣ ᱠᱟᱛᱮᱫ ᱡᱟᱦᱟᱸ ᱛᱤᱱᱟᱹᱜ ᱜᱟᱱᱚᱜ-ᱟ ᱟᱨᱠᱤ᱾
ᱵᱟᱝ ᱢᱟ ᱪᱷᱩᱴᱟᱹᱣ ᱠᱟᱫ ᱨᱮᱦᱚᱸ ᱛᱟᱦᱮᱸ ᱞᱮᱱᱠᱷᱟᱱ ᱫᱚ ᱴᱷᱤᱠ ᱜᱮ ᱦᱩᱭᱩᱜ-ᱟ᱾
ᱦᱮᱸ ᱦᱮᱸ ᱾ ᱛᱟᱯᱚᱨ ᱠᱟᱛᱷᱟ ᱦᱩᱭᱩᱜ ᱠᱟᱱᱟ ᱮᱸᱻ ᱵᱟᱭᱨᱮ ᱠᱟᱹᱢᱤ ᱦᱚᱸ ᱛᱤᱱᱟᱹᱜ ᱫᱤᱱ ᱮᱢ ᱪᱟᱞᱟᱜ-ᱟ ᱦᱮᱸᱥᱮ, ᱚᱲᱟᱜ ᱨᱮᱦᱚᱸ ᱧᱮᱞ ᱠᱚ ᱦᱩᱭᱩᱜ-ᱟ ᱥᱮ ᱟᱭᱳ-ᱵᱟ ᱠᱚ ᱢᱮᱱᱟᱜ ᱠᱚᱣᱟ᱾
ᱦᱮᱸ ᱦᱮᱸ ᱾
ᱦᱮᱸ, ᱡᱚᱠᱷᱚᱱ ᱛᱚᱠᱷᱚᱱ ᱦᱟᱸᱜ ᱥᱩᱠ ᱵᱤᱯᱚᱫ ᱨᱮᱫᱚ ᱵᱟᱢ ᱦᱮᱡ ᱫᱟᱲᱮᱭᱟᱜ-ᱟ ᱥᱮ ᱾ ᱥᱟᱺᱜᱤᱧ ᱨᱮᱢ ᱛᱟᱦᱮᱸᱱᱟ, ᱦᱮᱸ ᱾
ᱚᱱᱠᱟ ᱜᱮ᱾ ᱟᱨ ᱱᱮᱛᱟᱨ ᱫᱚ ᱥᱟᱹᱜᱤᱧ ᱥᱮᱫ ᱦᱚᱸ ᱪᱮᱫ ᱵᱤᱱ ᱪᱟᱞᱟᱜᱼᱟ ᱵᱟᱭᱨᱮ ᱠᱟᱹᱢᱤ, ᱚᱠᱟ ᱠᱚᱨᱮ ᱫᱚ ᱯᱚᱭᱥᱟ ᱠᱚᱦᱚᱸ ᱵᱟᱠᱚ ᱮᱢᱟᱣ ᱟᱠᱚ ᱠᱟᱱᱟ᱾
ᱯᱚᱭᱥᱟᱹ ᱵᱟᱠᱚ ᱮᱢᱚᱜ-ᱟ ᱟᱨ ᱠᱤ ᱟᱨ ᱩᱱᱟᱹᱜ ᱵᱤᱱ ᱠᱟᱹᱢᱤ ᱠᱟᱭᱟ ᱯᱚᱭᱥᱟᱹ ᱢᱚᱡᱽ ᱞᱮᱠᱟ ᱵᱩᱡᱷᱟᱹᱜᱼᱟ ᱞᱟᱹᱭ ᱵᱤᱱ ᱥᱮ᱾
ᱦᱮᱸ ᱵᱟᱠᱷᱟᱱ ᱩᱱᱟᱹᱜ ᱠᱟᱹᱢᱤ ᱠᱟᱛᱮᱜ, ᱟᱨ ᱟᱵᱚ ᱫᱚ ᱨᱮᱸᱜᱮᱡ ᱦᱚᱲ, ᱚᱱᱟ ᱠᱟᱹᱢᱤ ᱡᱚᱱ ᱯᱚᱭᱥᱟᱹ ᱡᱚᱱᱱᱮ ᱜᱮ ᱵᱚᱱ ᱠᱟᱹᱢᱤᱭᱟ᱾
ᱮᱠᱫᱚᱢ ᱮᱠᱫᱚᱢ, ᱟᱨ ᱡᱩᱫᱤ ᱯᱚᱭᱥᱟᱹ ᱜᱮ ᱵᱟᱢ ᱧᱟᱢᱟ, ᱛᱟᱦᱚᱞᱮ ᱚᱠᱟ ᱞᱮᱠᱟ ᱢᱤᱫᱴᱮᱱ ᱠᱷᱟᱨᱟᱯ,
ᱦᱩᱸ
ᱯᱚᱭᱥᱟᱹ ᱞᱟᱹᱜᱤᱫ ᱮᱢ ᱪᱟᱞᱟ ᱩᱱᱟᱹᱜ ᱥᱟᱹᱜᱤᱧ ᱠᱟᱹᱢᱤ ᱟᱨ ᱚᱱᱟ ᱜᱮ ᱡᱩᱫᱤ ᱵᱟᱢ ᱧᱟᱢᱟ᱾ ᱠᱤᱪᱷᱩ ᱠᱷᱚᱵᱚᱨ ᱦᱮᱱᱟᱜ ᱨᱮ ᱢᱟᱱᱮ ᱳᱭ ᱟᱨᱠᱤ᱾ ᱥᱟᱫᱷᱟᱨᱚᱱ ᱦᱚᱲᱟᱜ ᱠᱚ ᱡᱚᱢ ᱠᱟᱛᱮᱫ ᱢᱮᱱᱟᱜ ᱠᱚᱣᱟ ᱟᱨᱠᱤ᱾
ᱪᱩ ᱠᱚ ᱠᱷᱟᱨᱟᱯ, ᱦᱚᱲ ᱠᱚ ᱢᱮᱱᱟᱜ ᱠᱚ ᱜᱮᱭᱟ ᱾
ᱦᱩᱸ ᱦᱩᱸ ᱦᱩᱸ ᱱᱟᱜ ᱠᱚᱛᱮ ᱦᱚᱸ ᱧᱮᱞ ᱵᱤᱱ᱾ ᱮ ᱢᱟᱥᱮ ᱠᱟᱹᱢᱤ ᱠᱟᱛᱮ ᱯᱚᱱᱮᱨ ᱯᱮᱢᱮᱱᱴ ᱟᱨ ᱯᱚᱨᱮᱨ ᱫᱤᱱ ᱫᱚᱦᱚ ᱠᱮᱫᱟᱭ ᱢᱟᱱᱮ ᱮ ᱢᱟᱱᱮ ᱠᱟᱹᱢᱤ ᱜᱮ ᱦᱩᱭᱩᱜ ᱛᱟᱵᱤᱱᱟ, ᱛᱟᱦᱞᱮ ᱚᱱᱟ ᱯᱮᱢᱮᱱᱴ ᱦᱟᱛᱟᱣ ᱠᱚᱨᱛᱮ ᱜᱮᱞᱮ᱾
ᱦᱮᱸ, ᱟᱨ ᱱᱮᱛᱟᱨ ᱫᱚ ᱚᱱᱠᱟ ᱜᱮᱛᱚ ᱢᱟᱱᱮ ᱚᱠᱟ ᱠᱚᱨᱮ ᱫᱚ ᱧᱮᱞ ᱵᱤᱱ ᱫᱚᱥ ᱫᱤᱱ ᱨᱮᱠᱚ ᱮᱢᱚᱜ-ᱟ, ᱚᱠᱟ ᱠᱚᱨᱮ ᱫᱚ ᱯᱚᱱᱨᱚ ᱫᱤᱱ ᱨᱮ ᱚᱠᱟ ᱠᱚᱨᱮ ᱫᱚ ᱥᱟᱛ ᱫᱤᱱ ᱠᱚᱨᱮᱜ᱾
ᱦᱩᱸ ᱦᱩᱸ, ᱱᱚᱣᱟ ᱠᱷᱚᱱᱟᱜ ᱵᱷᱟᱜᱮ ᱡᱟᱦᱟᱸ ᱠᱚᱨᱮ ᱚᱱᱮ ᱥᱚᱯᱛᱟᱦᱚ ᱨᱮ ᱯᱮᱢᱮᱱᱴ ᱠᱚ ᱮᱢᱚᱜ ᱫᱚ ᱚᱱᱟᱜᱮ ᱵᱷᱟᱜᱤᱭᱟ ᱦᱮ ᱥᱮ ᱵᱟᱝ᱾
ᱦᱩᱸᱻ
ᱚᱱᱟ ᱠᱷᱟᱱ ᱫᱚ ᱡᱟᱦᱱᱸ ᱠᱟᱹᱢᱤ ᱨᱮᱢ ᱡᱛᱟᱣ ᱱᱟ ᱢᱤᱫ ᱮᱢᱟ ᱫᱤᱧ
ᱦᱩᱸ ᱚᱸᱰᱮ ᱫᱚ ᱠᱳᱱᱳ ᱵᱟᱠᱚ ᱫᱚᱦᱚᱭ ᱛᱟᱵᱤᱱᱟ ᱯᱚᱭᱥᱟ ᱦᱮᱸᱥᱮ,
ᱵᱟ-ᱵᱟᱠᱚ ᱫᱚᱦᱚᱭᱟ, ᱟᱨ ᱮᱴᱟᱜ ᱠᱚᱨᱮ ᱫᱚ ᱥᱮ ᱫᱚᱦᱚ ᱠᱟᱜ-ᱟ ᱠᱚ ᱚᱫᱷᱮᱠ ᱟᱢᱫᱚ ᱫᱟᱹᱲ ᱠᱟᱛᱮᱫ ᱦᱚᱸ ᱚᱱᱟ ᱫᱚ ᱵᱟᱢ ᱧᱟᱢ ᱞᱮᱫᱟ᱾ ᱟᱨᱚ ᱠᱟᱹᱢᱤ ᱞᱟᱜᱟᱣᱟᱢ ᱜᱮᱭᱟ, ᱢᱟᱱᱮ ᱯᱚ ᱫᱤᱱ ᱫᱚ ᱟᱨᱚ ᱫᱚᱦᱚᱭ ᱦᱩᱭᱩᱜ ᱛᱟᱞᱮᱭᱟ ᱢᱤᱫ ᱢᱟᱥ ᱡᱩᱫᱤᱢ ᱠᱟᱹᱢᱤᱭᱟ᱾
ᱦᱮᱸ,
ᱦᱮᱸ ᱥᱮ ᱵᱟᱝ, ᱚᱱᱮ ᱚᱱᱠᱟ ᱠᱟᱛᱮ ᱟᱫᱚ ᱢᱟ ᱪᱤᱠᱟᱹᱭ ᱟᱨ ᱡᱩ ᱡᱩᱫᱤ ᱟᱢᱟᱜ ᱡᱟ ᱫᱚᱢᱮ ᱤᱢᱯᱚᱴᱮᱱᱴ ᱫᱚᱨᱠᱟᱨ, ᱚᱱᱟ ᱦᱚᱸ ᱵᱟᱢ ᱪᱤᱠᱟᱹ ᱫᱟᱲᱮᱭᱟᱜ-ᱟ᱾
ᱵᱟᱝ,
ᱦᱚᱜ-ᱚ,
ᱠᱷᱩᱵ, ᱠᱷᱩᱵ ᱪᱤᱱᱟᱯᱩᱨᱤᱪᱚᱭ ᱦᱚᱲ ᱠᱷᱟᱱ ᱫᱚ ᱴᱷᱤᱠ ᱜᱮᱛᱟ ᱵᱟᱭᱨᱮ ᱠᱟᱹᱢᱤ, ᱢᱚᱴᱟᱢᱩᱴᱤ ᱡᱷᱚᱛᱚ ᱜᱮᱞᱤᱧ ᱠᱟᱹᱢᱤ ᱵᱟᱲᱟ ᱟᱠᱟᱫᱟ᱾ ᱢᱟᱱᱮ ᱚᱠᱟᱴᱟᱜ ᱠᱟᱹᱢᱤ ᱡᱮ ᱵᱟᱹᱞᱤᱧ ᱵᱟᱲᱟᱭᱟ, ᱚᱱᱠᱟ ᱫᱚ ᱵᱟᱝ ᱠᱟᱱᱟ᱾ ᱡᱚᱛᱚ ᱜᱮᱞᱤᱧ ᱠᱟᱹᱢᱤ ᱵᱟᱲᱟ ᱟᱠᱟᱫᱟ᱾
ᱦᱩᱸ, ᱦᱩᱸ, ᱦᱩᱸ, ᱦᱮ
ᱟᱹᱵᱤᱱ ᱫᱚ ᱚᱠᱟᱥᱮᱫ ᱠᱟᱹᱢᱤ ᱵᱤᱱ ᱵᱟᱜᱟᱣ ᱞᱮᱱ ᱛᱮ?
ᱟᱞᱤᱧ ᱫᱚ ᱦᱚᱼᱚᱱᱟ ᱤᱭᱟᱹ ᱠᱟᱹᱢᱤ ᱞᱤᱧ ᱪᱟᱞᱟᱣ ᱞᱮᱱᱟ, ᱚᱸᱰᱮ ᱫᱚ ᱵᱚᱨᱚᱝ ᱴᱷᱤᱠ ᱴᱷᱟᱠ ᱯᱮᱢᱮᱱᱴ ᱠᱚ ᱮᱢ ᱚᱸᱰᱮ ᱜᱮᱞᱤᱧ ᱠᱟᱹᱢᱤ ᱠᱟᱱᱟ᱾ ᱠᱳᱞᱠᱟᱛᱟ ᱨᱮ ᱦᱟᱸᱜ ᱤᱭᱟᱹ ᱠᱟᱹᱢᱤ ᱢᱮᱱᱟᱜ-ᱟ, ᱮᱤ ᱪᱮᱫ ᱠᱚ ᱞᱟᱹᱭᱟᱢ ᱤᱭᱟᱹ ᱨᱮᱱᱟᱜ ᱚᱱᱮ ᱛᱟᱨ ᱠᱚ ᱛᱚᱞ ᱦᱩᱭᱩᱜ ᱫᱚ ᱰᱷᱟᱞᱟᱭ ᱞᱟᱹᱜᱤᱫ, ᱪᱮᱫ ᱠᱚ ᱞᱟᱹᱭᱟ᱾ ᱧᱩᱛᱩᱢ ᱤᱧ ᱦᱤᱲᱤᱧ ᱠᱮᱼᱟ ᱦᱟᱜ,
ᱥᱮᱱᱴᱟᱨᱤᱧ, ᱥᱮᱱᱴᱟᱨᱤᱧ᱾
ᱦᱳᱭ, ᱥᱮᱱᱴᱟᱨᱤᱧ ᱠᱟᱹᱢᱤ, ᱟᱫᱚ ᱚᱱᱟ ᱫᱚ ᱦᱩᱭᱩᱜ ᱠᱟᱱᱟ ᱮᱠᱟᱞ ᱛᱮ ᱮᱠᱟᱣᱩᱱᱴ ᱨᱮᱜᱮ ᱴᱟᱠᱟ ᱠᱚ ᱮᱢᱟᱵᱤᱱᱟ ᱢᱩᱪᱟᱹᱫ ᱥᱟᱱᱵᱟᱥ ᱢᱩᱪᱟᱹᱫ ᱫᱚᱥ ᱛᱟᱹᱨᱤᱠᱷ ᱨᱮ᱾ ᱢᱤᱫ ᱢᱟᱥ ᱨᱮᱱᱟᱜ ᱯᱩᱨᱟᱹ᱾
ᱚ
ᱦᱩᱸ ᱚᱱᱟᱫᱚ ᱱᱟᱛᱮ ᱪᱟᱯ ᱫᱚ ᱵᱟᱹᱱᱩᱜ-ᱟ ᱚᱸᱰᱮᱱᱟᱜ᱾ ᱦᱩᱸ ᱢᱤᱫ ᱫᱷᱟᱣ ᱚᱱᱠᱟ ᱴᱷᱚᱠᱟᱣ ᱵᱟᱲᱟ ᱠᱟᱱᱟᱞᱤᱧ ᱟᱹᱰᱤᱵᱟᱨ᱾
ᱦᱩᱸᱻ
ᱦᱩᱸ
ᱟᱨ ᱱᱮᱛᱟᱨ ᱫᱚ ᱡᱮᱢᱚᱱ ᱞᱟᱦᱟᱛᱮ ᱡᱮᱢᱚᱱ ᱪᱮᱠᱟ ᱛᱟᱦᱮᱸ ᱠᱟᱱᱟ ᱵᱟᱨᱚ ᱜᱷᱚᱱᱴᱟ ᱜᱟᱱ ᱦᱮ ᱱᱮᱛᱟᱨ ᱫᱚ ᱦᱤᱴ ᱟᱴ ᱜᱷᱚᱱᱴᱟ ᱛᱟᱦᱮᱸ ᱠᱟᱱᱟ ᱱᱮᱛᱟᱨ ᱫᱚ ᱵᱟᱨᱚ ᱜᱷᱚᱱᱴᱟ ᱪᱷᱟᱲᱟ ᱚᱠᱟ ᱨᱮᱦᱚᱸ ᱵᱟᱹᱱᱩᱜ ᱟᱠᱟᱫᱟ᱾
ᱮᱠᱫᱚᱢ ᱮᱠᱫᱚᱢ᱾ ᱵᱟᱨᱚ ᱜᱷᱚᱱᱴᱟ ᱢᱟᱱᱮ ᱚᱱᱮ ᱪᱷᱚᱴᱟ ᱠᱷᱚᱡ ᱵᱤᱱ ᱫᱷᱩᱨᱟᱹᱜ-ᱟ ᱢᱟᱱᱮ ᱪᱷᱚᱴ ᱱᱚᱴᱟ ᱦᱟᱹᱵᱤᱡ ᱮᱠᱫᱚᱢ, ᱟᱫᱚ ᱵᱟᱝ ᱴᱷᱤᱠ ᱜᱮᱭᱟ ᱡᱩᱫᱤ ᱰᱷᱮᱨ ᱴᱟᱠᱟ ᱛᱟᱦᱮᱱᱟ ᱛᱟᱦᱚᱞᱮ ᱴᱷᱤᱠ ᱜᱮᱭᱟ ᱚᱱᱟ ᱦᱮᱸᱥᱮ ᱵᱟᱝ?
ᱦᱩᱸ
ᱦᱩᱸ
ᱟᱫᱚ ᱚᱱᱟᱫᱚ ᱢᱟᱱᱮ
ᱚᱱᱟᱫᱚ ᱡᱟᱹᱱᱤᱡ ᱠᱷᱟᱱ ᱵᱟᱝ ᱫᱚ ᱚᱱᱟ ᱫᱚ ᱩᱱᱠᱩ ᱠᱚᱠᱚ ᱚᱱᱟ ᱫᱚᱠᱚ ᱤᱭᱟᱹᱭᱟ᱾ ᱢᱟᱱᱮ ᱦᱳᱭᱛᱚ ᱵᱮᱥᱤ ᱯᱚᱭᱥᱟ ᱚᱸᱰᱮ ᱠᱷᱚᱱᱟᱜ ᱤᱭᱟᱹᱜ ᱛᱟᱠᱚ, ᱦᱳᱭ᱾ ᱢᱟᱱᱮ ᱦᱤᱥᱟᱹᱵ ᱨᱮᱫᱚ ᱟᱴ ᱜᱷᱚᱱᱴᱟ ᱜᱮᱠᱚ ᱤᱭᱟᱹᱭᱟ ᱠᱤᱱᱛᱩ ᱟᱫᱚ ᱩᱱᱠᱩ
ᱦᱳᱭ ᱢᱟᱱᱮ ᱫᱚ ᱵᱟᱠᱚ ᱦᱟᱛᱟᱣᱟ᱾ ᱢᱟᱱᱮ ᱵᱟᱨᱚ ᱜᱷᱚᱱᱴᱟ ᱡᱟᱦᱟᱸᱟᱭ ᱠᱟᱹᱢᱤ ᱪᱭ ᱚᱱᱟ ᱪᱟᱨ ᱜᱷᱚᱱᱴᱟ ᱫᱚ ᱟᱡ ᱮ ᱦᱟᱛᱟᱣ ᱠᱮᱫᱟ ᱧᱮᱞᱮᱢ᱾
ᱦᱩᱸ ᱢᱟᱱᱮ ᱚᱠᱟ ᱴᱷᱮᱱ ᱛᱮ ᱦᱟᱛᱟᱣ ᱮᱫᱟ ᱚᱱᱟ ᱵᱩᱡ ᱦᱚᱸ ᱵᱟᱵᱮᱱ ᱵᱩᱡ ᱫᱟᱲᱮᱭᱟᱜᱼᱟ᱾
ᱚ ᱚᱱᱠᱟ ᱟᱹᱰᱤ ᱦᱚᱲ ᱠᱚ ᱴᱷᱚᱠᱟᱣ ᱵᱟᱲᱟ ᱟᱠᱟᱱᱟ᱾ ᱴᱟᱠᱟ ᱠᱚ ᱵᱟᱠᱚ ᱧᱟᱢ ᱠᱟᱜᱼᱟ ᱫᱟᱞ ᱦᱚᱪᱚ ᱠᱟᱱᱟ ᱠᱚ ᱚᱱᱠᱟ ᱠᱷᱚᱵᱚᱨ ᱠᱚᱦᱚᱸ ᱟᱸᱡᱚᱢ ᱵᱟᱲᱟ ᱟᱠᱟᱱᱟ᱾
ᱦᱮᱸ, ᱟᱞᱮ ᱱᱚᱣᱟ ᱫᱷᱟᱨᱮ ᱨᱮᱱ ᱜᱮ ᱦᱮᱸ ᱟᱞᱮ ᱱᱚᱣᱟ ᱫᱷᱟᱨᱮ ᱨᱮᱱ ᱜᱮ ᱱᱮᱛᱟᱨ ᱦᱩᱭᱱᱟ ᱢᱟᱥ ᱪᱟᱨ ᱪᱮᱠ ᱜᱟᱱ᱾ ᱩᱱᱠᱩ ᱚᱱᱠᱟ ᱵᱟᱭᱨᱮ ᱠᱟᱹᱢᱤ ᱠᱚ ᱪᱟᱞᱟᱣ ᱞᱮᱱᱟ ᱯᱚᱭᱥᱟ ᱢᱚᱭᱥᱟ ᱪᱮᱫ ᱦᱸ ᱵᱟᱠ ᱠᱚ ᱮᱢ ᱠᱟᱜ ᱠᱚᱣᱟ ᱢᱟᱥᱮ ᱳᱭ ᱢᱚᱴᱟᱢᱩᱴᱤ ᱫᱩᱢᱟᱥ ᱜᱟᱱ ᱚᱱᱠᱟ ᱠᱟᱛᱮᱜ ᱠᱟᱹᱢᱤ ᱟᱠᱟᱫᱟ ᱠᱚ᱾ ᱮᱢᱱᱤ ᱡᱟᱸᱦᱟ ᱦᱟᱛ ᱠᱷᱚᱨᱪᱟ ᱠᱚᱠᱚ ᱮᱢᱟ ᱠᱚ ᱛᱟᱦᱮᱸᱫ ᱚᱱᱟ ᱠᱚᱜᱮ ᱠᱚ ᱛᱟᱦᱮᱱ ᱢᱟᱱᱮ ᱫᱚᱦᱚ ᱡᱟᱨᱣᱟ ᱞᱮᱫᱟ
ᱚ ᱢᱟᱱᱮ ᱚᱱᱟ ᱛᱮᱫᱚ ᱠᱟᱱᱟ ᱥᱮ ᱟᱹᱰᱤ ᱢᱤᱫᱴᱮᱱ ᱠᱚ
ᱚᱱᱟ ᱫᱚ ᱟᱨ ᱦᱟᱛᱮ ᱯᱮᱢᱮᱱᱴ ᱛᱟᱸᱦᱮᱸᱫ ᱚᱱᱟᱮ ᱛᱚ ᱢᱟᱱᱮ ᱚᱱᱮ ᱡᱟᱦᱟᱸᱭ ᱴᱷᱤᱠᱟᱹᱫᱟᱨ ᱩᱱᱤᱭᱟᱜ ᱛᱤ ᱛᱮ ᱯᱮᱢᱮᱱᱴᱚᱜᱼᱟ ᱟᱨᱠᱤ᱾
ᱦᱩᱸ ᱟᱨ ᱛᱟᱦᱚᱞᱮ ᱵᱟᱭ ᱮᱢ ᱟᱠᱟᱫ ᱠᱚᱣᱟ?
ᱵᱟᱭ ᱮᱢ ᱟᱠᱟᱫ ᱠᱚᱣᱟ ᱱᱚᱰᱮ ᱟᱭᱟᱜ ᱚᱲᱟᱜ ᱠᱚ ᱦᱮᱡ ᱞᱮᱱᱟ ᱟᱭᱟᱜ ᱚᱲᱟᱜ ᱠᱷᱚᱱᱟᱜ ᱛᱚ ᱩᱱᱤ ᱴᱷᱤᱠ ᱮᱠᱞᱟ ᱫᱚ ᱵᱟᱹᱱᱩᱭᱟ ᱟᱭᱟᱜ ᱚᱲᱟᱜ ᱨᱮᱫᱚ ᱚᱠᱟ ᱥᱮᱫ ᱮ ᱫᱟᱹᱲ ᱠᱟᱫᱟᱭ᱾
ᱦᱩᱸ
ᱛᱟᱯᱚᱨᱮ ᱟᱫᱚ ᱵᱟᱠᱚ ᱧᱟᱢ ᱞᱮᱫᱮ ᱠᱷᱟᱱ ᱫᱚ ᱟᱫᱚ ᱚᱲᱟᱜ ᱠᱚ ᱦᱮᱡ ᱮᱱᱟ ᱚᱲᱟᱜ ᱠᱚ ᱦᱤᱡᱩᱜ ᱞᱟᱹᱜᱤᱫ ᱚᱲᱟᱜ ᱦᱚᱸ ᱦᱮᱡ ᱨᱮᱱᱟᱜ ᱯᱚᱭᱥᱟ ᱦᱚᱸ ᱵᱟᱹᱱᱩᱜ ᱛᱟᱠᱚᱣᱟ᱾
ᱦᱩᱸ᱾
ᱛᱟᱯᱚᱨᱮ ᱯᱷᱳᱱ ᱵᱟᱲᱟᱭ ᱫᱟᱠᱚ ᱦᱟᱸᱰᱮ ᱱᱚᱰᱮ ᱡᱮ ᱯᱚᱭᱥᱟ ᱵᱟᱹᱱᱩᱜ ᱛᱟᱞᱮᱭᱟ ᱠᱩᱞ ᱟᱞᱮᱯᱮ᱾
ᱦᱩᱸ ᱦᱩᱸ᱾
ᱟᱨ ᱛᱤᱱᱟᱹᱜ ᱜᱟᱱ ᱠᱚ ᱠᱩᱞ ᱟᱫ᱾
ᱟᱪᱷᱟ ᱟᱪᱷᱟ ᱡᱟᱭᱦᱳᱠ ᱱᱚᱝᱠᱟ ᱟᱨᱠᱤ ᱢᱟᱱᱮ ᱡᱩᱫᱤ ᱠᱟᱛᱷᱟ ᱠᱚᱵᱮᱱ ᱟᱸᱡᱚᱢᱟ ᱟᱫᱚ᱾ ᱟᱵᱤᱱ ᱦᱚᱸ ᱵᱷᱚᱨᱥᱟ ᱵᱟᱤᱱ ᱧᱟᱢᱟ ᱡᱮ ᱠᱟᱹᱢᱤ ᱪᱟᱞᱟᱜ ᱦᱩᱭᱩᱟ ᱵᱟᱭᱨᱮ ᱥᱮᱱ ᱦᱮᱸ ᱥᱮ ᱵᱟᱝ᱾
ᱦᱮᱸ ᱵᱷᱚᱨᱥᱟ ᱵᱟᱝ ᱧᱟᱢᱚᱜᱼᱟ᱾
ᱦᱩᱸ ᱦᱩᱸ᱾